ᱡᱚᱦᱟᱨ
ᱦᱮᱞᱳ
ᱦᱮᱞᱳ ᱜᱚᱝᱠᱮ ᱡᱚᱦᱟᱨ ᱜᱮ
ᱦᱚᱸ ᱜᱚᱝᱠᱮ ᱡᱚᱦᱟᱨ ᱡᱚᱦᱟᱨ
ᱦᱳᱭ ᱥᱟᱹᱜᱩᱱ ᱥᱮᱛᱟᱜ
ᱦᱳ ᱥᱟᱹᱜᱩᱱ ᱥᱮᱛᱟᱜ ᱦᱳᱭ
ᱟᱫᱚ ᱜᱚᱝᱠᱮ ᱟᱹᱞᱤᱧᱟ ᱨᱚ ᱟᱹᱞᱤᱧ ᱫᱚ ᱱᱚᱜᱼᱚᱭ ᱱᱤᱛᱚᱜ ᱞᱤᱧ ᱫᱩᱲᱩᱵ ᱟᱠᱟᱱᱟ ᱫᱟᱹᱛᱟᱹᱱᱤ ᱵᱟᱲᱟ ᱠᱟᱛᱮᱫ
ᱟᱪᱪᱷᱟ
ᱟᱵᱮᱱ ᱜᱮ ᱪᱮᱫ ᱠᱚᱵᱮᱱ ᱪᱤᱠᱟᱹᱭᱮᱫᱟ
ᱡᱚᱢ ᱵᱟᱲᱟ ᱠᱟᱛᱮᱡ ᱧᱤᱛᱚᱜ ᱵᱟᱨᱦᱮ ᱥᱮᱫ ᱠᱟᱹᱴᱤᱡ ᱞᱤᱧ ᱩᱰᱩᱠ ᱧᱚᱜ ᱟᱠᱟᱱᱟ ᱵᱚᱞᱮ ᱠᱩᱞᱦᱤ ᱥᱮᱫ
ᱟᱪᱪᱷᱟ ᱟᱫᱚ ᱡᱚᱢ ᱵᱟᱲᱟ ᱫᱚ ᱟᱹᱣᱨᱤ ᱦᱩᱭᱩᱜ-ᱟ ᱱᱚᱜᱼᱚᱭ ᱠᱟᱹᱴᱤᱡ ᱪᱟ ᱠᱚ ᱧᱩ ᱦᱩᱭᱱᱟ ᱟᱨ ᱫᱩᱲᱩᱵ ᱵᱟᱲᱟ ᱦᱩᱭ ᱟᱠᱟᱱᱟ
ᱦᱚ
ᱟᱹᱣᱨᱤ ᱤᱥᱤᱱ ᱜᱚᱫᱚᱜᱼᱟ ᱦᱟᱸᱜ ᱚᱱᱟ ᱠᱚ ᱤᱥᱤᱱ ᱵᱟᱲᱟ ᱠᱟᱛᱮ ᱡᱚᱢ ᱵᱟᱲᱟ ᱠᱟᱛᱮ ᱠᱟᱹᱢᱤ ᱥᱮᱡ ᱪᱟᱞᱟᱜ ᱦᱩᱭᱩᱜᱼᱟ
ᱟᱪᱪᱷᱟ ᱵᱟᱹᱫᱽ ᱥᱮ ᱥᱮ ᱚᱠᱟ ᱥᱮᱫ
ᱦᱮᱸ ᱵᱟᱹᱭᱦᱟᱹᱲ ᱠᱚᱨᱮ ᱠᱟᱹᱴᱤᱡ ᱫᱟᱜ ᱟᱠᱟᱱᱟ ᱚᱱᱟ ᱠᱚ ᱠᱟᱹᱴᱤᱡ ᱥᱤ ᱯᱟᱲᱟᱜ ᱠᱟᱜ ᱦᱩᱭᱩᱜ-ᱟ
ᱟᱪᱪᱷᱟ
ᱦᱳᱭ
ᱟᱫᱚ ᱤᱭᱟᱹ ᱱᱟᱦᱮᱞ ᱛᱮᱜᱮ ᱯᱮ ᱥᱤ ᱫᱚ ᱥᱟᱹ ᱱᱚᱣᱟ ᱴᱨᱟᱠᱴᱟᱨ ᱠᱚᱛᱮ?
ᱟᱞᱮ ᱫᱚ ᱱᱟᱦᱮᱞ ᱛᱮᱜᱮᱞᱮ ᱥᱤᱭ ᱫᱚ ᱢᱟᱱᱮ ᱥᱤ ᱫᱚ ᱦᱟᱱᱮ ᱡᱚᱠᱷᱚᱱ ᱞᱟᱦᱟ ᱠᱷᱚᱱ ᱫᱟᱜ ᱦᱤᱡᱩᱜ ᱠᱟᱱᱟ ᱩᱱ ᱠᱷᱚᱱᱜᱮ ᱠᱟᱹᱴᱤᱡ ᱠᱟᱹᱴᱤᱡ ᱞᱮ ᱥᱤ ᱦᱚᱨᱟᱭ ᱫᱟ ᱟᱨ ᱱᱤᱛᱚᱝ ᱠᱟᱹᱴᱤᱡ ᱡᱟᱹᱥᱛᱤ ᱛᱤᱧᱚᱜ ᱫᱟᱜ ᱟᱠᱟᱱᱟ ᱟᱫᱚ ᱱᱤᱛᱚ ᱫᱚ ᱟᱞᱜᱟᱛᱮ ᱦᱩᱭ ᱜᱚᱫᱚᱜ-ᱟ ᱦᱟᱸᱜ
ᱦᱮᱸ ᱦᱮᱸ ᱦᱮᱸ
ᱟᱯᱮ ᱚᱱᱛᱮ ᱫᱚ ᱪᱮᱫ ᱞᱮᱠᱟ ᱫᱟᱜ ᱡᱟᱹᱲᱤ ᱠᱚ?
ᱫᱟᱜ ᱡᱟᱹᱲᱤ ᱠᱚᱫᱚ ᱵᱟᱨᱼᱯᱮ ᱥᱤᱧ ᱜᱟᱱ ᱫᱚ ᱱᱟᱦᱟᱜ ᱵᱟᱭ ᱫᱟᱜ ᱠᱟᱫᱟ ᱱᱟᱦᱟᱜ
ᱟᱪᱪᱷᱟ
ᱫᱟᱜᱟᱭ ᱱᱟᱦᱟᱜ ᱫᱟᱜ ᱫᱚ
ᱦᱳᱭ ᱦᱳᱭ ᱟᱞᱮ ᱫᱚ ᱦᱚᱞᱟ ᱡᱟᱜ ᱟᱞᱮ ᱫᱚ ᱦᱞᱟ ᱡᱟ ᱫᱤᱱ ᱮ ᱫᱟᱜ-ᱟᱜ ᱞᱮᱭᱟ ᱛᱤᱦᱮᱧ ᱫᱚᱭ ᱯᱷᱟᱸᱠ ᱠᱟᱫᱟ
ᱚ ᱟᱨ ᱚᱣᱟ ᱪᱟᱥ ᱠᱚ ᱫᱚ ᱟᱫᱚ ᱟᱨ ᱪᱮᱫ ᱠᱚ ᱵᱮᱱ ᱠᱟᱹᱢᱤ ᱵᱟᱲᱟᱭ ᱫᱚ
ᱠᱟᱹᱢᱤ ᱫᱚ ᱪᱮᱫ ᱦᱚᱸ ᱵᱟᱝ ᱚᱲᱟᱜ ᱠᱚᱨᱮ ᱜᱮ ᱪᱟᱥ ᱠᱟᱹᱢᱤ ᱠᱚᱛᱮ ᱟ ᱥᱟᱹᱛ ᱵᱟᱲᱟ ᱠᱟᱛᱮ ᱚᱱᱮ ᱠᱟᱹᱴᱤᱡ ᱵᱟᱦᱨᱮ ᱥᱮᱱ ᱠᱟᱹᱢᱤ ᱪᱟᱞᱟᱜ ᱦᱩᱭᱩᱜᱼᱟ
ᱟᱨ ᱱᱚᱣᱟ ᱵᱚᱞ ᱠᱷᱮᱞᱳᱰ ᱠᱚᱫᱚ ᱵᱮᱱ ᱠᱚᱨᱟᱣ ᱜᱮᱭᱟ ᱥᱮ ᱵᱟᱝ-ᱟ
ᱦᱮᱸ ᱦᱮᱸ ᱵᱳᱞ ᱦᱚᱸᱞᱤᱧ ᱠᱷᱮᱞᱳᱜ ᱜᱮᱭᱟᱞᱤᱧ ᱟᱫᱚ ᱱᱤᱛᱚᱜ ᱫᱚ ᱠᱟᱢᱤ ᱪᱟᱯ ᱛᱮ ᱠᱟᱹᱴᱤᱡ ᱵᱚᱞ ᱠᱷᱮᱞ ᱦᱚᱸ ᱪᱟᱞᱟᱜ ᱵᱟᱝ ᱦᱩᱭᱩᱜ ᱠᱟᱱᱟ ᱟᱫᱚ ᱠᱷᱮᱞ ᱫᱚ ᱞᱤᱧ ᱠᱷᱮᱞ ᱜᱮ ᱚᱱᱠᱟ ᱢᱟᱡᱷᱮ ᱢᱚᱫᱫᱮ ᱫᱚ
ᱚ
ᱟᱵᱮᱱ ᱫᱚ ᱵᱮᱱ ᱠᱷᱮᱞ ᱜᱮᱭᱟ ᱥᱮ ᱪᱮᱫ?
ᱵᱚᱞ ᱠᱩᱫᱚ ᱢᱟᱲᱟᱝᱞᱤᱧ ᱠᱷᱮᱞᱟᱭᱮᱫ ᱠᱟᱱ ᱛᱟᱦᱮᱸᱱᱟ ᱱᱮᱛᱟᱨ ᱫᱚ ᱱᱟᱦᱟᱜ ᱠᱟᱹᱴᱤᱡ ᱞᱟ ᱞᱟᱡ ᱠᱚᱦᱚᱸ ᱞᱟᱴᱩ ᱧᱚᱜ ᱠᱟᱱ ᱛᱟᱹᱞᱤᱧ ᱛᱮ ᱫᱟᱹᱲ ᱠᱚ ᱵᱟᱹᱞᱤᱧ ᱫᱟᱲᱮᱭᱟᱜ ᱠᱟᱱᱟ ᱠᱚᱲᱟ ᱠᱚᱞᱤᱧ ᱧᱮᱞ ᱵᱟᱲᱟ ᱠᱚᱣᱟ ᱜᱚᱲᱚ ᱵᱟᱲᱟ ᱠᱚᱣᱟ ᱚᱱᱟ ᱛᱮᱜᱮ
ᱮᱸ ᱦᱮᱸ ᱟᱯᱮ ᱚᱱᱛᱮ ᱞᱟᱹᱴᱩ ᱚᱝᱠᱟ ᱠᱷᱮᱞᱳᱰ ᱠᱚ ᱦᱩᱭᱩᱜ ᱜᱮᱭᱟ ᱞᱟᱹᱴᱩ ᱫᱷᱟᱢᱟᱠᱟ ᱠᱷᱮᱞ ᱠᱚ?
ᱦᱮᱸ ᱞᱟᱹᱴᱩ ᱫᱷᱟᱢᱟᱠᱟ ᱠᱚ ᱦᱩᱭ ᱵᱟᱲᱟᱜ ᱜᱮᱭᱟ
ᱟᱪᱪᱷᱟ ᱟᱞᱮ ᱱᱚᱸᱰᱮ ᱦᱚᱸ ᱜᱟᱯᱟ ᱢᱟᱱᱮ ᱟᱜᱚᱥᱴ ᱱᱟᱜ ᱮᱠ ᱛᱟᱹᱨᱤᱠᱷ ᱨᱮ ᱢᱤᱫᱴᱟᱝ ᱞᱟᱹᱴᱩ ᱧᱚᱜ ᱫᱷᱟᱢᱟᱠᱟ ᱦᱮᱱᱟᱜᱼᱟ ᱥᱟᱛ ᱞᱟᱠᱷ ᱴᱟᱠᱟ ᱫᱷᱟᱢᱟᱠᱟ
ᱟᱪᱪᱷᱟ ᱱᱩᱭ ᱥᱟᱫᱩ ᱢᱟᱨᱰᱤ ᱠᱚᱫᱚ ᱦᱮᱡ ᱵᱟᱲᱟᱜ ᱜᱮᱭᱟ?
ᱦᱮᱸ ᱥᱟᱫᱷᱩ ᱢᱟᱱᱰᱤ ᱠᱚ ᱡᱚᱛᱚ ᱠᱚ ᱦᱤᱡᱩᱜ ᱜᱮᱭᱟ ᱟᱞᱮ ᱱᱚᱰᱮ ᱟᱠ ᱟᱠᱚᱣᱟᱜ ᱯᱷᱩᱞ ᱴᱤᱢ ᱡᱟᱦᱟᱸ ᱫᱚ ᱠᱤᱝ ᱯᱷᱤᱥᱟᱨ ᱯᱚᱴᱠᱟ ᱠᱚ ᱦᱮᱱᱟᱜᱼᱟ ᱚᱱᱟ ᱠᱚ ᱦᱤᱡᱩᱜ ᱜᱮᱭᱟ ᱟᱨᱚ ᱱᱚᱸᱰᱮ ᱦᱮᱱᱟᱜ ᱠᱚᱣᱟ ᱮᱥ ᱵᱤ ᱤᱞᱮᱵᱷᱮᱱ ᱦᱮᱸ ᱦᱮᱸ ᱦᱮᱸ
ᱟᱨ ᱤᱭᱟᱹᱧ ᱢᱮᱱᱮᱫ ᱠᱟᱱ ᱛᱟᱦᱮᱱᱟ ᱚᱸᱰᱮ ᱫᱚ ᱟᱯᱮᱫᱚ ᱚᱠᱚᱭᱴᱟᱜ ᱥᱤᱝᱜᱟᱨ ᱚᱱᱛᱮ ᱫᱚ ᱯᱷᱮᱢᱟᱥ ᱫᱚ ᱢᱮᱱᱟᱭ ᱛᱟᱯᱮᱭᱟ ᱥᱟᱱᱛᱟᱞᱤ ᱥᱤᱝᱜᱟᱨ ᱡᱟᱦᱟᱸ ᱫᱚ ᱟᱵᱚ ᱱᱚᱣᱟ
ᱟᱞᱮ ᱥᱮᱫ ᱫᱚ ᱯᱷᱮᱢᱟᱥ ᱧᱚᱜ ᱫᱚ ᱦᱮᱱᱟᱭᱟ ᱢᱟᱱᱮ ᱠᱚᱞᱯᱚᱱᱟ ᱦᱟᱸᱥᱫᱟ ᱵᱮᱱ ᱟᱸᱡᱚᱢ ᱵᱟᱲᱟᱣ ᱟᱠᱟᱫᱮ ᱜᱮᱭᱟ
ᱦᱮᱸ ᱟᱸᱡᱚᱢ ᱜᱮᱭᱟ ᱦᱳᱭ
ᱦᱮᱸ ᱩᱱᱤ ᱩᱱᱤ ᱫᱚ ᱟᱞᱮ ᱥᱩᱨ ᱥᱩᱯᱩᱨ ᱨᱮᱱ ᱠᱟᱱ ᱜᱮᱭᱟᱭ
ᱟᱪᱪᱷᱟ
ᱟᱯᱮ ᱚᱱᱛᱮ ᱪᱟᱞᱟᱣ ᱵᱟᱲᱟ
ᱟᱞᱮ ᱥᱮᱫ ᱫᱚ ᱵᱟᱭ ᱵᱟᱭ ᱦᱮᱡ ᱵᱟᱲᱟᱣ ᱟᱠᱟᱱᱟ
ᱟᱪᱪᱷᱟ ᱯᱷᱳᱱ ᱠᱚᱨᱮ ᱵᱮᱱ ᱧᱮᱞ ᱠᱟᱫᱮᱭᱟ ᱵᱟᱝ? ᱦᱳᱭ ᱟ ᱪᱮᱜ ᱞᱮᱠᱟ ᱠᱩᱥᱤᱭᱟᱜ ᱜᱮᱭᱟ ᱟᱵᱮᱱ ᱥᱮᱨᱮᱧ ᱠᱚ ᱩᱱᱤᱭᱟᱜ?
ᱴᱷᱤᱜ ᱜᱮᱭᱟ
ᱦᱮᱸ
ᱟᱫᱚ ᱡᱤᱱᱤᱥ ᱛᱮᱜ ᱢᱟᱱᱮ ᱪᱮᱫ ᱪᱮᱠᱟᱜ ᱠᱟᱱᱟ ᱱᱟᱜ ᱵᱚᱞᱮ ᱡᱟᱦᱟᱸᱭ ᱥᱤᱝᱜᱟᱨ ᱠᱚ ᱢᱮᱱᱟᱜ ᱠᱚ ᱛᱟᱵᱚᱱᱟ ᱵᱚᱞᱮ ᱟᱵᱚᱨᱮᱱ,
ᱦᱮᱸ
ᱡᱚᱛᱚ ᱥᱤᱸᱜᱟᱨ ᱠᱚ ᱴᱷᱤᱠ ᱜᱮᱭᱟ ᱵᱚᱞᱮ ᱵᱟᱹᱲᱤᱡ ᱫᱚ ᱵᱟᱝ ᱜᱮ ᱮ ᱟᱫᱚ ᱡᱤᱱᱤᱥ ᱛᱮᱫᱚ ᱡᱟᱦᱟᱸ ᱨᱟᱦᱟ ᱥᱮ ᱟᱲᱟᱝ ᱥᱮ ᱥᱩᱨ ᱡᱟᱦᱟᱸ ᱦᱤᱡᱩᱜ ᱠᱟᱱᱟ ᱥᱮ ᱠᱚᱞᱯᱚᱱᱟ ᱫᱚ ᱮᱱᱛᱮᱫ ᱢᱤᱫᱴᱮᱱ ᱪᱮ ᱞᱮᱠᱟᱢ ᱢᱮᱱ ᱠᱮᱭᱟ ᱢᱟᱱᱮ ᱥᱨᱮᱤᱧ ᱫᱚ ᱦᱚᱲᱟᱜ ᱜᱮ ᱮᱱᱛᱮᱫ ᱥᱟᱱᱛᱟᱞ ᱜᱮᱭ ᱥᱮᱨᱤᱧᱟ ᱢᱮᱱ ᱠᱷᱟᱱ ᱟᱲᱟᱝ ᱫᱚ ᱢᱟᱱᱮ ᱪᱮᱫ ᱞᱮᱠᱟ ᱚᱱᱮ ᱛᱷᱚᱲᱟ ᱜᱟᱱ ᱤᱭᱟᱹ ᱦᱤᱡᱩᱜ ᱠᱟᱱᱟ ᱢᱟᱱᱮ ᱚᱨᱥᱚᱝ ᱫᱤᱠᱩ ᱥᱮᱫ ᱠᱷᱚᱱ,
ᱟᱪᱪᱷᱟ
ᱚᱱᱠᱟ ᱟᱹᱞᱤᱧᱟᱜ ᱵᱤᱪᱟᱹᱨ ᱨᱮᱫᱚ ᱟᱨ ᱠᱟ ᱢᱟᱱᱮ ᱟᱵᱚ ᱦᱮᱸ ᱢᱟᱱᱮ ᱟᱞᱮ ᱥᱮᱫ ᱢᱟ ᱚᱱᱠᱟ ᱥᱤᱝᱜᱟᱨ ᱠᱚᱢᱟ ᱵᱟᱹᱱᱩᱜ ᱠᱚᱜᱮᱭᱟ ᱛᱟᱦᱞᱮ
ᱢᱟᱱᱮ ᱵᱟᱲᱟᱭᱠᱚ ᱵᱷᱤᱰᱭᱳ ᱠᱚᱜᱮᱧ ᱧᱮᱞ ᱵᱟᱲᱟᱭ ᱛᱮᱧ ᱧᱮᱞ ᱵᱟᱲᱟᱭ ᱜᱮᱟ, ᱟᱫᱚ ᱱᱩᱭ ᱤᱭᱟᱹ ᱱᱩᱭ ᱪᱤᱞᱤ ᱠᱚ ᱢᱮᱛᱟᱭᱟ ᱢᱤᱫᱴᱮᱱ
ᱦᱤᱲᱤᱧ ᱠᱤᱫᱟᱹᱧ ᱩᱱᱤ ᱦᱚᱸ ᱥᱤᱝᱨᱟᱹᱭ ᱴᱷᱤᱠ ᱜᱮᱭᱟᱭ ᱩᱱᱤ ᱦᱚᱸ,
ᱥᱤᱝᱜᱽᱨᱟᱹᱭ ᱫᱚ ᱴᱷᱤᱠ ᱜᱮᱭᱟᱭ ᱟᱨ ᱚᱠᱚᱭ ᱠᱚ ᱥᱤᱝᱜᱟᱨ ᱢᱮᱱᱟᱜ ᱠᱚᱣᱟ ᱱᱷᱟᱸᱜ, ᱦᱟᱱᱛᱮ ᱩᱱᱤ ᱵᱟᱸᱝ ᱤᱭᱟᱹᱨᱮᱱ ᱠᱟᱱᱟᱭ ᱥᱮᱪᱮᱫ ᱩᱱᱤ ᱫᱚ ᱵᱟᱝᱞᱟᱫᱮᱥ ᱥᱮᱫ ᱨᱮᱱ᱾ ᱪᱤᱞᱤ ᱠᱤᱥᱠᱩ ᱨᱚᱛᱷᱤᱱ ᱠᱤᱥᱠᱩ᱾
ᱟᱥᱟᱢ ᱨᱮᱱ ᱠᱟᱱᱟᱭ᱾
ᱵᱟᱝ ᱠᱟᱱᱟᱭ ᱟᱥᱟᱢ ᱨᱮᱱ ᱫᱚ᱾
ᱟᱪᱪᱷᱟ
ᱦᱟᱱᱟ ᱤᱭᱟᱹ ᱥᱮᱫ ᱨᱮᱱ ᱠᱟᱱᱟᱭ ᱵᱟᱝᱞᱟᱫᱮᱥ ᱱᱟᱠᱷᱟ᱾
ᱟᱪᱪᱷᱟ
ᱵᱚᱞᱮ ᱦᱟᱱᱛᱮ ᱵᱟᱝᱜᱟᱞ ᱟᱨ ᱱᱚᱛᱮ ᱟᱥᱟᱢ ᱚᱱᱛᱮ ᱭᱩᱜ ᱠᱟᱱᱟ ᱵᱟᱝᱞᱟᱫᱮᱥ ᱚᱱᱟ ᱠᱚ ᱚᱱᱛᱮᱱᱤᱡ ᱠᱟᱱᱟᱭ᱾ ᱦᱳᱭ ᱨᱚᱛᱷᱤᱱ ᱠᱤᱥᱠᱩ ᱱᱩᱭ ᱦᱚᱸ ᱢᱟᱱᱮ ᱟᱹᱰᱤ ᱥᱟᱯᱷᱟ ᱫᱚ ᱵᱚᱞᱮ ᱟᱵᱚ ᱥᱟᱱᱛᱟᱞ ᱛᱮᱫᱚ ᱵᱟᱭ ᱨᱚᱲ ᱜᱮᱭᱟ ᱱᱟᱦᱜ᱾
ᱦᱮᱸ ᱦᱮᱸ ᱦᱮᱸ
ᱨᱚᱲ ᱫᱚᱭ ᱨᱚᱲ ᱜᱮᱭᱟ ᱵᱚᱞᱮ, ᱢᱮᱱᱠᱷᱟᱡ ᱥᱮᱨᱤᱧ ᱨᱮ ᱢᱟᱱᱮ ᱚᱱᱠᱟ ᱨᱟᱠᱟᱵᱚᱜ ᱛᱟᱭᱟ ᱢᱟᱱᱮ,
ᱦᱮᱸᱫᱚ ᱚᱠᱟ ᱠᱚᱨᱮ ᱡᱟᱹᱥᱛᱤ ᱯᱚᱵᱚᱱ, ᱦᱮᱸ ᱞᱟᱹᱭᱵᱤᱱ᱾
ᱦᱮᱸ ᱦᱳ ᱢᱮᱱᱮᱜ ᱠᱟᱱ ᱛᱟᱦᱮᱜ ᱤᱧ ᱠᱟᱛᱷᱟ ᱫᱚ ᱵᱟᱨ ᱞᱮᱠᱟ ᱵᱚᱱ ᱠᱟᱛᱷᱟᱜ ᱜᱮᱭᱟ ᱵᱚᱞᱮ ᱟᱵᱚ᱾ ᱢᱤᱫᱴᱟᱝ ᱫᱚ ᱧᱤᱛᱞᱟᱝ ᱠᱟᱛᱷᱟᱜ ᱠᱟᱱ ᱫᱚ ᱱᱚᱣᱟ ᱫᱚ ᱦᱟᱱᱟ ᱴᱟᱴᱟ ᱩᱲᱤᱥᱥᱟ ᱯᱩᱨᱩᱞᱤᱭᱟᱹ, ᱠᱟ ᱥᱮᱫ ᱛᱮ ᱠᱟᱹᱴᱤᱡ ᱢᱟᱱᱮ ᱚᱱᱠᱟ ᱞᱟᱝ ᱠᱟᱛᱷᱟᱜ ᱠᱟᱱᱟ ᱢᱮᱱᱠᱷᱟᱱ ᱢᱤᱜ ᱟᱜ ᱠᱟᱛᱷᱟ ᱢᱮᱱᱟᱜᱼᱟ ᱵᱚᱞᱮ ᱡᱮ ᱛᱷᱚᱲᱟ ᱟᱞᱟᱜ ᱧᱚᱜ ᱜᱮ ᱢᱟᱱᱮ ᱟᱵᱚ ᱵᱚᱱ ᱢᱮᱱ ᱠᱮᱭᱟ, ᱱᱚᱛᱮ ᱟᱥᱟᱢ ᱥᱮ ᱰᱩᱢᱠᱟᱹ ᱥᱮᱜ ᱦᱳᱭ ᱚᱱᱛᱮᱱᱟᱜ ᱨᱚᱲᱚ ᱢᱟᱱᱮ
ᱟᱹᱵᱤᱱ ᱟᱹᱞᱤᱧ ᱵᱟᱝᱠᱚ ᱠᱟᱛᱷᱟᱜ ᱜᱮᱭᱟ ᱢᱟᱱᱮ ᱚᱱᱟ ᱤᱫᱤ ᱠᱟᱛᱮᱫ ᱪᱮᱫ ᱵᱮᱱ ᱩᱭᱦᱟᱹᱨ ᱪᱮᱫ ᱞᱮᱠᱟ ᱯᱮ ᱠᱟᱛᱷᱟᱜᱼᱟ ᱚᱱᱛᱮ ᱫᱚ?
ᱟᱞᱮ ᱫᱚ ᱱᱚᱛᱮ ᱟᱞᱮ ᱫᱚ ᱯᱩᱨᱩᱞᱤᱭᱟᱹ ᱫᱤᱥᱚᱢ ᱠᱟᱱᱟᱞᱮ ᱢᱟᱱᱮ ᱚᱱᱟ ᱫᱚ ᱡᱟᱭᱜᱟ ᱚᱱᱩᱡᱟᱭᱤ ᱠᱚ ᱠᱟᱛᱷᱟᱜᱼᱟ ᱢᱟᱱᱮ᱾ ᱟᱯᱮ ᱚᱱᱛᱮ ᱡᱮᱢᱚᱱ ᱢᱩᱨᱥᱤᱫᱟᱵᱟᱫᱽ ᱥᱮᱱ ᱫᱚ ᱚᱱᱮ ᱵᱚᱞᱮ ᱠᱚ ᱠᱩ ᱠᱚᱠᱚ ᱞᱟᱹᱭᱼᱟ ᱚᱱᱠᱟ ᱟᱞᱮ ᱥᱮᱫ ᱫᱚ ᱚᱱᱠᱟ ᱫᱚ ᱵᱟ ᱠᱚ ᱞᱟᱹᱭᱼᱟ ᱢᱟᱱᱮ ᱡᱟᱭᱜᱟ ᱚᱱᱩ ᱡᱟᱭᱤ ᱵᱷᱮᱜᱟᱨ ᱵᱷᱮᱜᱟᱨ ᱵᱚᱱ ᱨᱚᱲᱟ ᱟᱨ ᱠᱤ ᱢᱟᱱᱮ ᱥᱟᱱᱛᱟᱲ ᱫᱚ ᱥᱟᱱᱛᱟᱲ ᱜᱮ ᱦᱮᱸ ᱦᱮᱸ
ᱴᱷᱤᱠ
ᱦᱳᱭ ᱟᱫᱚ ᱱᱩᱠᱩ ᱥᱤᱝᱜᱟᱨ ᱠᱚ ᱟᱵᱮᱱ ᱫᱚ ᱚᱱᱠᱟ ᱡᱟᱦᱟᱱ ᱪᱮᱱᱮᱞ ᱠᱚ ᱢᱮᱱᱟᱜ ᱛᱟᱵᱮ ᱱᱟ ᱥᱮ ᱪᱮᱫ
ᱵᱟᱝᱼᱟ ᱵᱟᱝᱼᱟ ᱵᱟᱝᱼᱟ
ᱚ ᱟᱫᱚ ᱱᱮᱛᱟᱨ ᱢᱟ ᱥᱳᱥᱟᱞ ᱢᱤᱰᱤᱭᱟ ᱡᱩᱜᱽ ᱠᱟᱱᱟ ᱥᱮ ᱡᱚᱛᱮᱭ ᱟᱜ ᱜᱮ ᱵᱚᱞᱮ ᱢᱮᱱ ᱢᱳᱵᱟᱭᱤᱞ ᱮᱢ ᱧᱮᱞ ᱞᱮᱠᱷᱟᱱ ᱜᱮ ᱵᱚᱞᱮ ᱟᱠᱚ ᱚᱠᱟ ᱠᱚᱨᱮ ᱠᱷᱚᱱ ᱥᱮᱨᱮᱧ ᱦᱤᱡᱩᱜ ᱠᱟᱱᱟ ᱵᱷᱤᱰᱭᱳ ᱠᱚ ᱥᱟᱱᱛᱟᱞ ᱠᱚᱫᱚᱣ ᱟᱜ ᱥᱚᱨᱚᱴ ᱯᱷᱤᱞᱤᱢ ᱠᱚ
ᱟᱨ ᱱᱚᱝᱠᱟ ᱮᱠᱴᱚᱨ ᱞᱮᱠᱟ ᱠᱚᱫᱚ ᱚᱠᱚᱭ ᱴᱟᱜ ᱟᱯᱮ ᱚᱱᱛᱮ ᱫᱚ ᱥᱩᱨ ᱢᱮᱱᱟᱭᱼᱟ
ᱚᱱᱠᱟ ᱮᱠᱴᱚᱨ ᱞᱮᱠᱟ ᱫᱚ ᱮᱠᱴᱨᱮᱥ ᱞᱮᱠᱟ ᱫᱚ ᱩᱱᱤ ᱛᱟᱦᱮᱸ ᱠᱟᱱᱟᱭ ᱰᱚᱜᱚᱨ ᱴᱩᱰᱩ ᱵᱮᱱ ᱟᱸᱡᱚᱢ ᱟᱠᱟᱫ ᱜᱮᱭᱟ ᱥᱮ ᱵᱟᱝ
ᱦᱮᱸ ᱰᱚᱜᱚᱨ ᱴᱩᱰᱩ ᱧᱮᱞ ᱜᱮ ᱦᱮᱸ
ᱦᱮᱸ ᱦᱮᱸ ᱩᱱᱤ ᱜᱮ ᱟᱞᱮ ᱥᱩᱨ ᱥᱩᱯᱩᱨ ᱨᱮᱱ ᱫᱚ ᱦᱮᱸ ᱟᱞᱮ ᱥᱩᱯᱩᱨ ᱥᱩᱨ ᱥᱩᱯᱩᱨ ᱨᱮᱱ ᱦᱩᱸ ᱦᱩᱸ ᱩᱱᱤ ᱜᱮ ᱦᱮᱱᱟᱭᱟ ᱟᱨ ᱚᱱᱠᱟ ᱟᱞᱮ ᱡᱟᱦᱟ ᱚᱲᱟᱜ ᱠᱷᱚᱱ ᱫᱚ ᱦᱩᱭᱩᱜᱼᱟ ᱢᱚᱴᱟ ᱢᱩᱴᱤ ᱥᱟᱛ ᱟᱴ ᱠᱤᱞᱳᱢᱤᱴᱟᱨ ᱜᱟᱱ ᱥᱟᱸᱜᱤᱧ ᱚᱜ ᱛᱟᱠᱚᱣᱟ ᱚᱲᱟᱜ
ᱦᱚ ᱟᱹᱰᱤ ᱡᱤᱞᱤᱧ ᱨᱮ ᱫᱚ ᱵᱟᱝ ᱜᱮ
ᱚ ᱥᱩᱨ ᱜᱮᱭᱟ ᱟᱨ ᱚᱱᱠᱟ ᱫᱚ ᱵᱟᱹᱱᱩᱜ ᱠᱚᱣᱟ ᱚᱱᱠᱟ ᱞᱟᱹᱴᱩ ᱡᱟᱦᱟᱸᱭ ᱫᱚ ᱧᱩᱛᱩ ᱢᱟᱱ ᱮᱠᱴᱚᱨ ᱮᱠᱴᱨᱮᱥ ᱠᱚ ᱟᱯᱮ ᱚᱱᱛᱮ ᱫᱚ ᱦᱮᱱᱟᱜ ᱠᱚᱣᱟ ᱵᱟᱝ
ᱱᱚᱛᱮ ᱠᱷᱚᱱ ᱩᱱᱤ ᱯᱨᱤᱭᱚ ᱦᱟᱸᱥ ᱯᱨᱤᱭᱚᱢ ᱟᱸᱡᱚᱢ ᱠᱟᱫᱮ ᱜᱮᱭᱟ
ᱦᱳᱭ ᱦᱳᱭ ᱦᱳᱭ
ᱱᱩᱭ ᱫᱚ ᱟᱞᱮ ᱥᱩᱹᱨ ᱤᱡ ᱠᱟᱱ ᱜᱮᱭᱟᱭ
ᱦᱮᱸ ᱦᱮᱸ
ᱢᱮᱱᱟᱜ ᱠᱚᱣᱟ ᱚᱱᱠᱟ ᱜᱮ ᱮᱥᱴᱟᱨ ᱠᱚ ᱟᱹᱰᱤ ᱜᱟᱱ ᱜᱮ ᱢᱮᱱᱟᱜ ᱱᱟᱣᱟᱱ ᱠᱚ ᱠᱟᱹᱴᱤᱡ ᱠᱚ
ᱦᱳᱭ ᱦᱳᱭ ᱟᱫᱚ ᱱᱩᱠᱩ ᱥᱮᱨᱮᱧ ᱫᱟᱠᱚ ᱴᱷᱤᱠ ᱜᱮᱭᱟ ᱟᱫᱚ ᱟᱫᱚ ᱟᱛᱷᱟᱹᱱ ᱚᱱᱠᱟ ᱱᱟᱜ ᱥᱮᱨᱮᱧ ᱩᱰᱩᱠ ᱚᱜ ᱠᱟᱱᱟ ᱡᱟᱸᱦᱟ ᱫᱚ ᱠᱟᱹᱴᱤᱡ ᱵᱟᱹᱲᱤᱡ ᱧᱚᱜ ᱤᱭᱟᱹ ᱜᱮ ᱠᱟᱱᱟ ᱢᱟᱱᱮ ᱢᱤᱱᱤᱝ ᱵᱩᱡᱩᱜ ᱠᱟᱱᱟ
ᱦᱮᱸ ᱦᱮᱸ ᱦᱳᱭ ᱱᱚᱜᱼᱚ ᱱᱚᱣᱟ ᱠᱚᱜᱮ ᱠᱟᱹᱴᱤᱡ ᱟᱫᱚᱢ ᱫᱚ ᱢᱟᱱᱮ ᱥᱮᱨᱮᱧ ᱛᱩᱞᱩᱡ ᱢᱟᱱᱮ ᱟᱞᱟᱠ ᱫᱷᱟᱨᱟ ᱠᱚ ᱥᱮᱨᱮᱧᱟ ᱛᱚ ᱱᱚᱣᱟ ᱛᱷᱚᱲ ᱜᱟᱱ ᱵᱚᱞᱮ ᱟᱵᱚ ᱵᱩᱡᱩᱜᱼᱟ ᱢᱟᱱᱮ ᱪᱮᱫ ᱪᱚᱝ ᱡᱟᱭᱜᱟ ᱵᱤᱥᱮᱥ ᱠᱮ ᱢᱟᱱᱮ ᱩᱱᱠᱩ ᱫᱚ ᱦᱳᱭ ᱛᱚ ᱥᱟᱦᱤ ᱠᱚ ᱵᱩᱡᱷᱟᱹᱣᱟ ᱱᱤᱡᱮ ᱛᱚ ᱦᱳᱭ ᱛᱚ ᱟᱞᱟᱠ ᱜᱮᱢ ᱵᱩᱡᱷᱟᱹᱣᱟ
ᱠᱟᱹᱢᱤ ᱚᱠᱛᱚ ᱟᱱᱤᱡ ᱨᱚᱛᱷᱤᱱ ᱨᱚᱛᱷᱤᱱ ᱠᱤᱥᱠᱩ ᱡᱟᱦᱟᱸᱭ ᱥᱮᱨᱮᱧ ᱞᱮᱜᱼᱟ ᱵᱚᱞᱮ
ᱦᱳᱭ ᱦᱳᱭ ᱟᱡᱚᱢ ᱞᱮᱫ ᱜᱮᱭᱟ ᱞᱮ
ᱛᱚ ᱚᱱᱟ ᱛᱷᱚᱲᱟ ᱜᱟᱱ ᱠᱟᱹᱴᱤᱡ ᱜᱮ ᱟᱞᱟᱜ ᱜᱮᱭᱟ ᱮᱱᱛᱮᱫ ᱟᱴᱠᱟᱨ ᱞᱮᱱᱟ ᱵᱚᱞᱮ
ᱟᱫᱚ ᱱᱚᱣᱟ ᱫᱚ ᱱᱩᱠᱩ ᱡᱟᱦᱟᱸᱭ ᱥᱮᱨᱮᱧ ᱠᱚ ᱥᱤᱝᱜᱟᱨ ᱠᱚ ᱦᱮᱱᱟᱜ ᱠᱚᱣᱟ ᱩᱱᱠᱩ ᱫᱚ ᱠᱟᱹᱴᱤᱡ ᱞᱟᱦᱟ ᱡᱟᱪᱟᱭ ᱧᱚᱜ ᱠᱟᱛᱮ ᱥᱮᱨᱮᱧ ᱞᱟᱹᱠᱛᱤ ᱥᱮ ᱪᱮᱫ ᱞᱮᱠᱟ ᱱᱚᱣᱟ ᱨᱮ ᱨᱟᱹᱲ ᱠᱚ ᱟᱲᱟᱝ ᱠᱚ ᱪᱮᱫ ᱞᱮᱠᱟ ᱦᱮᱱᱟᱜᱼᱟ ᱚᱱᱟ ᱠᱚ ᱧᱮᱞ ᱴᱷᱤᱠ ᱠᱟᱛᱮᱫ ᱥᱮᱨᱮᱧ ᱞᱟᱹᱠᱛᱤ ᱠᱟᱱ ᱛᱟᱠᱚᱣᱟ ᱪᱮᱫᱟᱜ ᱥᱮ ᱱᱚᱣᱟ ᱫᱚ ᱡᱚᱛᱚ ᱦᱚᱲ ᱥᱮᱨᱮᱧ ᱵᱚᱱ ᱟᱸᱡᱚᱢᱟ ᱦᱟᱲᱟᱢ ᱵᱩᱲᱦᱤ ᱠᱷᱚᱱ ᱜᱤᱫᱽᱨᱟᱹ ᱠᱷᱚᱱ ᱥᱟᱱᱟᱢ ᱞᱮᱠᱟᱱ
ᱦᱩᱸ
ᱥᱮᱨᱮᱧ ᱫᱚᱠᱚ ᱟᱸᱡᱚᱢ ᱜᱮᱭᱟ ᱟᱫᱚ ᱡᱚᱛᱚ ᱡᱟᱭᱜᱟ ᱨᱮᱱᱟᱜ ᱚᱱᱟ ᱥᱮᱨᱮᱧ ᱠᱚ ᱟᱸᱡᱚᱢ ᱵᱟᱝ ᱜᱟᱱᱚᱜᱼᱟ ᱦᱮᱱᱟᱜ ᱠᱟᱹᱴᱤᱡ ᱟᱲᱟᱝ ᱠᱚ ᱟᱹᱲ ᱠᱚ ᱦᱮᱱᱟᱜ ᱼᱼᱱᱚᱣᱟ ᱠᱚ ᱠᱟᱹᱴᱤᱡ ᱠᱚ ᱡᱩᱛ ᱞᱮᱠᱷᱟᱱ ᱱᱟᱯᱟᱭᱚᱜᱼᱟ
ᱴᱷᱤᱠ
ᱟᱵᱮᱱ ᱪᱮᱫ ᱵᱮᱱ
ᱟᱨ ᱱᱩᱭ ᱥᱴᱮᱯᱷᱟᱱ ᱴᱩᱰᱩ ᱪᱮᱫ ᱞᱮᱠᱟᱯᱮᱥᱮᱫ ᱩᱱᱤ ᱠᱚ ᱥᱮᱱ ᱵᱟᱲᱟᱭ ᱜᱮᱭᱟ ᱥᱮ ᱵᱟᱝᱟ
ᱟᱞᱮ ᱥᱩᱨ ᱥᱩᱯᱩᱨ ᱫᱚ ᱵᱟᱹᱞᱤᱧ ᱟᱸᱡᱚᱢ ᱟᱠᱟᱫᱼᱟ ᱦᱳᱭ ᱛᱚ ᱛᱚᱵᱮ ᱮᱞᱵᱟᱢ ᱠᱚᱨᱮ ᱚᱱᱠᱟ ᱦᱮᱸ ᱦᱮᱸ ᱯᱷᱳᱱ ᱠᱚᱨᱮ ᱞᱤᱧ ᱟᱸᱡᱚᱢ ᱟᱠᱟᱫᱮᱭᱟ ᱥᱮᱨᱮᱧ ᱫᱚ ᱟᱹᱰᱤ ᱱᱟᱯᱟᱭ ᱜᱮ ᱦᱮᱸ ᱠᱤᱱᱛᱩ ᱟᱞᱮ ᱚᱱᱛᱮ ᱫᱚ ᱵᱟᱭ ᱦᱮᱡ ᱵᱟᱲᱟ ᱟᱠᱟᱱᱟ
ᱦᱮᱸ
ᱟᱞᱮ ᱱᱚᱛᱮ ᱫᱚ ᱱᱩᱭ ᱠᱚᱞᱯᱚᱱᱟ ᱜᱮ ᱵᱮᱥᱤ ᱠᱚ ᱟᱹᱜᱩᱭᱮᱭᱟ ᱚᱱᱠᱟ ᱦᱤᱡᱩᱜ ᱜᱮᱭᱟ ᱠᱚ ᱚᱨᱠᱮᱥᱴᱟᱨ ᱠᱚ ᱟᱨᱚ ᱧᱮᱞᱚᱜᱼᱟ
ᱦᱟᱸ
ᱴᱷᱤᱠ ᱜᱮᱭᱟ ᱤᱭᱟᱹ ᱵᱚᱞᱮ ᱞᱤᱧ ᱢᱮᱱᱮᱫ ᱠᱟᱱ ᱛᱟᱦᱮᱱᱟ ᱱᱟᱦᱟᱸᱜ ᱡᱮᱞᱮᱠᱟ ᱩᱱᱠᱩ ᱠᱚ ᱡᱟᱦᱟᱸᱭ ᱥᱴᱟᱨ ᱥᱮ ᱥᱤᱝᱜᱟᱨ ᱠᱚ ᱢᱮᱱᱟᱜ ᱠᱚᱣᱟ ᱛᱚ ᱱᱚᱣᱟ ᱢᱟᱞᱟᱝ ᱠᱟᱛᱷᱟ ᱠᱟᱱ ᱜᱮᱭᱟ ᱯᱟᱨᱥᱳᱱᱟᱞ ᱦᱚᱭᱛᱳ ᱱᱟᱦᱟᱸᱜ ᱠᱟᱛᱷᱟ ᱦᱩᱭ ᱫᱟᱲᱮᱭᱟᱜᱼᱟ ᱱᱟᱦᱟᱸᱜ ᱚᱱᱠᱟ ᱡᱟᱦᱟᱱᱟᱜ ᱯᱨᱳᱜᱨᱟᱢ ᱠᱚ ᱦᱩᱭᱩᱜ ᱠᱷᱟᱡ ᱫᱚ ᱱᱤᱦᱟᱹᱛᱤᱞᱮ ᱟᱢ ᱦᱚᱛᱮᱛᱮ ᱟᱢ ᱥᱮᱫ ᱠᱷᱚᱱ ᱢᱟᱱᱮ ᱩᱱᱠᱩ ᱥᱟᱞᱟᱜ ᱥᱟᱹᱜᱟᱹᱭ ᱫᱚᱦᱚ ᱠᱟᱛᱮᱫ ᱡᱮᱢᱚᱱ ᱠᱚ ᱦᱮᱡ ᱫᱟᱲᱮᱭᱟᱜ ᱠᱟᱱᱟ
ᱟᱪᱪᱷᱟ ᱟᱪᱪᱷᱟ ᱦᱳᱭ ᱦᱳᱭ ᱦᱮᱸ ᱡᱩᱫᱤ ᱟᱯᱮ ᱚᱱᱛᱮ ᱨᱮᱱ ᱠᱚ ᱠᱩᱥᱤᱭᱟᱠᱚ ᱠᱷᱟᱱ ᱟᱞᱮ ᱱᱚᱛᱮ ᱨᱮᱱ ᱛᱟᱦᱚᱞᱮ ᱴᱷᱤᱠ ᱜᱮᱭᱟ
ᱦᱮᱸ ᱚᱫᱚᱞ ᱵᱚᱫᱚᱞ ᱫᱚ ᱡᱟᱹᱨᱩᱲ ᱢᱮᱱᱟᱜ ᱜᱮᱭᱟ ᱵᱚᱞᱮ ᱡᱮ ᱢᱤᱫ ᱡᱟᱭᱜᱟ ᱠᱷᱚᱱ ᱟᱨ ᱢᱤᱫ ᱡᱟᱭᱜᱟ ᱩᱱᱤ ᱦᱚᱸ ᱟᱡ ᱮ ᱢᱮᱱ ᱜᱮᱭᱟ ᱡᱮ ᱥᱟᱺᱜᱤᱧ ᱥᱮ ᱠᱚ ᱤᱫᱤ ᱠᱤᱫᱤᱧᱟ ᱤᱧᱟᱹᱜ ᱦᱚᱸ ᱥᱮᱱ ᱦᱮᱡ ᱫᱟᱲᱮᱭᱟᱫᱟ ᱥᱮ ᱵᱚᱞᱮ ᱱᱚᱛᱮᱱ ᱠᱚᱦᱚᱸ ᱠᱚ ᱢᱮᱱ ᱫᱟᱲᱮᱭᱟᱜᱼᱟ ᱵᱚᱞᱮ ᱥᱟᱺᱜᱤᱧ ᱠᱷᱚᱡ ᱥᱤᱝᱜᱟᱨ ᱵᱚᱱ ᱟᱹᱜᱩ ᱟᱠᱟᱫ ᱠᱚᱣᱟ
ᱦᱮᱸ ᱦᱮᱸ ᱦᱮᱸ
ᱟᱵᱮᱱ ᱫᱚ ᱥᱮᱨᱮᱧ ᱠᱚᱫᱚ ᱵᱮᱱ ᱠᱩᱥᱤᱭᱟᱜ ᱜᱮᱭᱟ ᱛᱟᱦᱚᱞᱮ ᱫᱚᱢᱮ ᱜᱤ
ᱦᱮᱸ ᱟᱵᱚᱣᱟᱜ ᱟᱹᱨᱤᱪᱟᱹᱞᱤ ᱠᱚᱨᱮᱱᱟᱜ ᱡᱟᱦᱟᱸᱜᱮ ᱥᱮᱨᱮᱧ ᱠᱚ ᱢᱮᱱᱟᱜ ᱫᱚ ᱡᱚᱛᱚ ᱜᱮᱧ ᱜᱮᱞᱤᱧ ᱠᱩᱥᱤᱭᱟᱜᱼᱟ ᱥᱤᱝᱜᱟᱨ ᱠᱚᱦᱚᱸᱞᱤᱧ ᱥᱟᱯᱳᱴ ᱠᱚᱜᱮᱭᱟ ᱟᱨ ᱵᱟᱢ ᱥᱟᱯᱚᱨᱴᱟᱭ ᱠᱷᱟᱡ ᱫᱚ ᱱᱤᱡᱮᱨ ᱨᱮᱱ ᱦᱚᱲ ᱱᱤᱡᱮᱨ ᱜᱮᱢᱟ ᱥᱟᱯᱳᱨ ᱠᱚᱢᱟ ᱡᱟᱹᱨᱩᱲ ᱢᱮᱱᱟᱜ ᱜᱮᱭᱟ
ᱦᱮᱸ ᱦᱮᱸ ᱦᱮᱸ ᱮᱠᱫᱚᱢ ᱮᱠᱫᱚᱢ ᱱᱤᱡᱮ ᱵᱟᱢ ᱥᱟᱯᱚᱴ ᱞᱮᱠᱷᱟᱱ ᱩᱱᱤ ᱫᱚ ᱢᱟᱲᱟᱝ ᱪᱤᱠᱟᱹᱛᱮᱭ ᱞᱟᱦᱟ ᱪᱟᱞᱟᱜᱼᱟ
ᱪᱤᱠᱠᱟᱛᱮ ᱞᱟᱜᱼᱟ ᱦᱟᱸ
ᱦᱮᱸ ᱟᱨ ᱩᱱᱤ ᱞᱟᱦᱟ ᱞᱮᱱᱠᱷᱟᱱ ᱟᱵᱚᱣᱟᱜ ᱡᱚᱛᱚ ᱦᱚᱲᱟᱜ ᱥᱟᱱᱛᱟᱲ ᱟᱵᱚ ᱥᱚᱢᱟᱡᱽ ᱨᱮᱱᱟᱜ ᱧᱩᱛᱩᱢ ᱧᱩᱛᱩᱢ ᱠᱚ ᱦᱤᱡᱩᱜᱼᱟ ᱡᱮ ᱱᱩᱭ ᱧᱩᱛᱩᱢᱟᱱ ᱥᱤᱝᱜᱟᱨ ᱥᱟᱱᱛᱟᱲ ᱢᱤᱫᱴᱟᱝ ᱥᱤᱝᱜᱟᱨ ᱟᱹᱰᱤ ᱞᱟᱦᱟᱭ ᱪᱟᱞᱟᱣ ᱮᱱᱟ
ᱦᱳᱭ ᱦᱳᱭ ᱦᱳᱭ
ᱦᱮᱸ ᱴᱷᱤᱠ ᱜᱮᱭᱟ ᱱᱚᱝᱠᱟ ᱜᱮ ᱟᱨᱚ ᱡᱟᱦᱟᱸ ᱛᱤᱥ ᱨᱚᱯᱚᱲ ᱵᱟᱲᱟ ᱦᱩᱭᱩᱜ ᱜᱮᱭᱟ ᱦᱟᱸᱜ
ᱦᱟᱭ ᱱᱤᱦᱟᱹᱛᱤ ᱱᱤᱦᱟᱹᱛᱤ
ᱱᱤᱭᱟᱹ ᱚᱠᱛᱚ ᱞᱮᱠᱟ ᱫᱚ ᱟᱞᱟᱝᱟᱜ ᱚᱠᱛᱚ ᱦᱚᱸ ᱦᱩᱭ ᱦᱤᱡᱩᱜ ᱠᱟᱱ ᱛᱟᱞᱟᱝᱟ
ᱦᱚᱭ ᱤᱫᱤᱜ ᱠᱟᱱ ᱛᱟᱞᱟᱝᱟ ᱟᱫᱚ ᱟᱹᱰᱤ ᱟᱭᱢᱟ ᱥᱟᱨᱦᱟᱣ ᱛᱟᱦᱮᱭᱮᱱᱟ ᱟᱹᱵᱮᱱ ᱥᱟᱞᱟᱜ ᱠᱟᱛᱷᱟᱭ ᱮᱱᱛᱮ ᱟᱨ
ᱱᱚᱣᱟ ᱥᱟᱯᱳᱨᱴ ᱤᱧ ᱮᱢᱟᱣᱟᱜ ᱠᱟᱱᱟ ᱡᱮ ᱟᱵᱚ ᱱᱚᱣᱟ ᱯᱞᱮᱴᱯᱷᱨᱚᱢ ᱨᱮ ᱧᱟᱯᱟᱢ ᱠᱟᱛᱮᱫ ᱫᱚᱢᱮ ᱦᱚᱲ ᱥᱟᱞᱟᱜ ᱵᱚᱱ ᱠᱟᱛᱷᱟᱜ ᱠᱟᱱᱟ ᱥᱮ ᱠᱟᱛᱷᱟ ᱥᱟᱞᱟᱜᱛᱮ ᱢᱤᱫ ᱵᱟᱨ ᱨᱳᱡᱽᱜᱟᱨ ᱠᱚᱦᱚᱸ ᱵᱚᱞᱮ ᱧᱟᱢᱚᱜ ᱠᱟᱱᱛᱮ ᱮᱸ ᱟᱭᱢᱟ ᱟᱭᱢᱟ ᱥᱟᱨᱦᱟᱣ ᱛᱟᱦᱮᱱᱟ ᱟᱹᱞᱤᱧ ᱯᱟᱦᱴᱟ ᱥᱮᱫ ᱠᱷᱚᱱ ᱾ ᱦᱳᱭ ᱢᱟ ᱡᱚᱦᱟᱨ